ᱨᱚᱲ ᱟᱸᱡᱚᱢ
ᱦᱮᱸ ᱟᱸᱡᱚᱢᱚᱜ ᱠᱟᱱᱟ
ᱦᱮᱞᱳ
ᱦᱮᱸ ᱦᱮᱞᱳ
ᱟᱪᱷᱟ ᱟᱸᱡᱚᱢᱚᱜ ᱠᱟᱱᱟ ᱨᱚᱲ
ᱦᱚᱸ ᱟᱸᱡᱚᱢᱚᱜ ᱠᱟᱱᱟ ᱟᱹᱵᱤᱱ ᱟᱸᱡᱚᱢᱮᱜᱼᱟ ᱵᱤᱱ
ᱦᱮᱸ ᱪᱮᱫ ᱠᱚᱵᱤᱱ ᱪᱤᱠᱟᱹᱭᱮᱫᱟ
ᱪᱤᱠᱟᱹ ᱠᱚᱫᱚ ᱪᱮᱫ ᱦᱚᱸ ᱵᱟᱞᱮ ᱪᱤᱠᱟᱹᱭᱮᱫᱼᱟ ᱱᱤᱛᱚᱜ ᱥᱮᱛᱟᱜᱟᱜ ᱫᱚ ᱪᱮᱫ ᱟᱨ ᱪᱤᱠᱟᱹ ᱮᱱᱮ ᱫᱟᱹᱛᱟᱹᱱᱤ ᱵᱟᱲᱟ ᱯᱷᱟᱹᱨᱪᱟᱹ ᱵᱟᱲᱟ ᱠᱟᱛᱮᱫ ᱫᱩᱲᱩᱵ ᱵᱟᱲᱟ ᱦᱩᱭ ᱠᱟᱱᱟ
ᱦᱳᱭᱛᱳ ᱟᱫᱚ ᱡᱟᱦᱟᱸᱭ ᱚᱱᱟᱜᱮ ᱚᱲᱟᱜ ᱠᱚᱨᱮ ᱡᱟᱦᱟᱸ ᱠᱟᱹᱢᱤ ᱠᱟᱹᱥᱱᱤ ᱜᱮᱭᱟ ᱠᱚ ᱛᱚ ᱛᱤᱨᱞᱟᱹ ᱠᱚᱫᱚ ᱵᱟᱝ
ᱦᱳᱭ
ᱦᱳᱭ ᱡᱟᱠ ᱜᱮ ᱜᱮᱡ-ᱜᱩᱨᱤᱡ ᱥᱮ ᱫᱟᱠᱟ ᱤᱥᱤᱱ ᱵᱟᱝ
ᱦᱳᱭ ᱦᱳᱭ ᱟᱨ
ᱫᱤᱱᱟᱹᱢ ᱠᱟᱹᱢᱤ ᱠᱟᱱᱟ ᱦᱮᱥᱮ
ᱚ ᱚ ᱟᱞᱮᱢᱟ ᱫᱤᱱᱟᱹᱢ ᱜᱮ ᱪᱷᱳᱴᱟ-ᱢᱚᱴᱟ ᱠᱟᱹᱢᱤ ᱠᱚᱢᱟ ᱛᱟᱦᱮᱱ ᱜᱮᱭᱟ
ᱚᱲᱟᱜ ᱠᱚ ᱨᱮᱱᱟᱜ ᱦᱚᱸ ᱵᱮᱥ ᱵᱟᱲᱟᱭ ᱜᱮᱭᱟᱞᱮ ᱟᱞᱮ ᱫᱚ ᱡᱚᱛᱚ ᱡᱚᱛᱚ ᱦᱚᱲ ᱜᱮ ᱟᱯᱮ ᱫᱚ ᱪᱮᱫ ᱞᱮᱠᱟ ᱢᱮᱱᱟᱜ ᱯᱮᱭᱟ
ᱦᱮᱸ ᱟᱞᱮᱦᱚᱸ ᱪᱟᱸᱫᱳ ᱵᱚᱸᱜᱟ ᱟᱜ ᱫᱟᱭᱟ ᱢᱟᱭᱟᱛᱮ ᱫᱟᱭᱟ ᱫᱩᱞᱟ. ᱲ ᱛᱮ ᱱᱤᱛᱳᱜ ᱫᱚ ᱵᱮᱥ ᱵᱟᱲᱟ ᱜᱮ ᱢᱮᱱᱟᱜ ᱞᱮᱭᱟ ᱥᱟᱱᱟᱢ ᱠᱚ ᱜᱮ ᱛᱚ ᱥᱟᱱᱟᱢ ᱠᱚᱜᱮ ᱱᱟᱯᱟᱭ ᱵᱟᱲᱟ ᱜᱮᱛᱚ?
ᱱᱟᱯᱟᱭ ᱵᱟᱲᱟ ᱜᱮ
ᱟᱪᱪᱷᱟ ᱟᱪᱪᱷᱟ
ᱟᱨ ᱪᱮᱫ ᱞᱮᱠᱟ ᱟᱯᱮ ᱥᱮᱫ ᱫᱚ ᱪᱮᱫ ᱞᱮᱠᱟ ᱫᱟᱜ ᱡᱟᱹᱯᱩᱫ ᱠᱚ? ᱞᱟᱹᱭᱮᱜᱼᱟ ᱞᱤᱧ ᱫᱟᱜ ᱡᱟᱹᱯᱩᱫ ᱠᱚᱫᱚ ᱪᱮᱫ ᱞᱮᱠᱟ?
ᱱᱚᱛᱮ ᱫᱟᱜ ᱡᱟᱹᱯᱩᱫ ᱫᱚ ᱦᱟᱸᱜ ᱵᱟᱨᱥᱤᱧ ᱮ ᱫᱟᱜ ᱜᱚᱫ ᱠᱮᱫᱟᱭ ᱦᱮᱸ ᱟᱫᱚ ᱫᱟᱜ ᱡᱟᱹᱯᱩᱫ ᱠᱮᱫ ᱦᱮᱸ ᱱᱚᱛᱮ ᱨᱮᱦᱚᱸ ᱢᱟᱦᱟᱸ ᱵᱚᱨᱥᱟ ᱞᱟᱜᱟᱣ ᱨᱮᱱᱟᱜ ᱠᱟᱛᱷᱟ ᱢᱮᱱᱠᱷᱟᱱ ᱩᱱᱟᱹᱜ ᱦᱟᱹᱵᱤᱡ ᱫᱚ ᱵᱟᱝ ᱞᱟᱜᱟᱣ ᱠᱟᱱᱟ ᱟᱹᱰᱤ ᱫᱤᱱᱮ ᱥᱤᱛᱩᱝ ᱟᱠᱟᱫ-ᱟ ᱚᱱᱟ ᱫᱟᱜ ᱠᱚᱫᱚ ᱚᱠᱟ ᱥᱮᱫ ᱪᱚᱝ ᱪᱟᱞᱟᱣ ᱪᱟᱵᱟᱭᱮᱱ ᱵᱟᱝ
ᱦᱮᱸ ᱦᱮᱸ
ᱟᱯᱮ ᱚᱱᱛᱮ ᱜᱮ ᱚᱠᱟ ᱞᱮᱠᱟ?
ᱟᱞᱮ ᱱᱚᱛᱮ ᱦᱚᱸ ᱚᱱᱠᱟᱜᱮ ᱫᱟᱜ ᱫᱚ ᱵᱟᱨᱥᱤᱧ ᱜᱟᱱ ᱮ ᱫᱟᱜ ᱠᱮᱜᱼᱟ ᱛᱮᱦᱮᱧ ᱦᱚᱸ ᱥᱮᱛᱟᱜ ᱵᱮᱲᱟ ᱫᱚ ᱫᱟᱜ ᱤᱫᱤᱭᱮᱫ ᱜᱮ ᱛᱟᱦᱮᱸ-ᱮ ᱱᱤᱛᱚᱜ ᱫᱚ ᱯᱷᱟᱸᱠᱟ ᱫᱟᱜ ᱠᱟᱜ ᱟᱭ ᱟᱫᱚ ᱱᱤᱭᱟᱹ ᱫᱟᱜ ᱛᱮᱫᱚ ᱪᱮᱫ ᱦᱚᱸ ᱵᱟᱭ ᱪᱤᱠᱟᱹᱜᱼᱟ ᱩᱱᱟᱹᱜ ᱫᱤᱱ ᱠᱷᱚᱱ ᱵᱟᱭ ᱫᱟᱜ ᱟᱠᱟᱜᱼᱟ
ᱦᱮᱸ ᱠᱟᱛᱷᱟ ᱢᱟ ᱱᱚᱣᱟ ᱜᱮ ᱢᱟᱱᱮ ᱵᱟᱹᱨᱥᱤᱧ ᱫᱟᱜ ᱞᱮᱜ ᱠᱷᱚᱱ ᱠᱚᱢ ᱠᱚᱨᱮ ᱟᱵᱚ ᱱᱚ ᱛᱮᱫᱚ ᱚᱱᱠᱟ ᱵᱟᱨ ᱥᱤᱧ ᱫᱟᱜ ᱛᱮᱫᱚ ᱵᱟᱝ ᱜᱟᱱᱚᱜᱼᱟ ᱡᱩᱫᱤ ᱢᱤᱫ ᱥᱤᱧ ᱢᱤᱫ ᱧᱤᱫᱟᱹ ᱚᱱᱠᱟ ᱵᱟᱨ ᱵᱟᱨ ᱫᱤᱱ-ᱮ ᱫᱟᱜᱼᱟ ᱛᱟᱦᱞᱮ ᱢᱚᱴᱟᱢᱩᱴᱤ ᱫᱟᱜ ᱫᱚ ᱛᱤᱸᱜᱩᱱᱟ ᱵᱟᱹᱫᱽ ᱠᱷᱮᱛ ᱨᱮ ᱵᱟᱝ
ᱦᱮᱸ ᱚᱱᱟ ᱦᱚᱸ ᱩᱱᱟᱹᱜ ᱡᱩᱨᱢᱟ ᱚᱱᱠᱟ ᱵᱟᱭ ᱫᱟᱜ ᱟᱠᱟᱫ ᱥᱮ ᱯᱩᱨᱟᱹ ᱡᱷᱚᱢ ᱡᱷᱚᱢᱮ ᱫᱟᱜᱽ ᱢᱟ ᱮᱱᱠᱷᱟᱱ ᱞᱤᱸᱡᱤ ᱜᱚᱫᱚᱜ ᱢᱟ
ᱦᱩᱸᱜ ᱚᱱᱮ ᱡᱟᱦᱟᱸ ᱞᱤᱧ ᱞᱟᱹᱭ ᱠᱮᱫ ᱡᱮ ᱢᱤᱫ ᱥᱤᱧ ᱢᱤᱫ ᱧᱤᱫᱟ. ᱡᱮᱢᱚᱱ-ᱮ ᱫᱟᱜ ᱢᱟ ᱟᱨᱠᱤ ᱮᱠᱤ ᱨᱚᱠᱚᱢ ᱫᱟᱜ ᱵᱷᱮᱫ ᱨᱮ ᱛᱟᱦᱮᱸᱱ ᱢᱟᱭ ᱨᱮ ᱫᱟᱜ ᱦᱚᱸ ᱵᱷᱤᱡᱟᱹᱜᱼᱟ ᱚᱛ ᱠᱚ ᱦᱟᱥᱟ ᱠᱚ ᱞᱚᱦᱚᱫᱚᱜᱼᱟ ᱥᱮ ᱦᱟᱱᱮ ᱩᱱᱫᱤᱱ ᱵᱟᱭ ᱫᱟᱜ ᱟᱠᱟᱫᱟ ᱥᱩᱫᱷᱩ ᱥᱤᱛᱩᱝ ᱠᱟᱫᱟᱭ ᱴᱷᱟᱭ ᱴᱷᱟᱭ ᱩᱱᱟᱹᱜ ᱥᱤᱛᱩᱝ ᱵᱟᱝ ᱥᱤᱛᱩᱝ ᱨᱮ ᱴᱤᱠᱟᱹᱣ ᱵᱟᱝ ᱜᱟᱱᱚᱜ ᱠᱟᱱ ᱛᱟᱦᱮᱸᱫ
ᱦᱮᱸ ᱟᱞᱮ ᱥᱮᱫ ᱢᱟ ᱟᱨᱚ ᱫᱚᱢᱮ ᱜᱮ ᱥᱤᱛ ᱛᱩᱸᱣᱟ ᱱᱚᱛᱮ ᱢᱟ
ᱚ ᱟᱪᱪᱷᱟ ᱟᱪᱪᱷᱟ ᱛᱟᱦᱞᱮ ᱦᱩᱲᱩ ᱨᱚᱦᱚᱭ ᱠᱚᱫᱚ ᱮᱦᱚᱵ ᱫᱚ ᱟᱹᱣᱨᱤ ᱦᱩᱭᱩᱜ-ᱟ ᱮᱠᱷᱚᱱᱚ?
ᱫᱟᱜ ᱵᱟᱝᱛᱮ ᱟᱨ ᱦᱩᱲᱩ ᱨᱚᱦᱚᱭ ᱠᱚᱫᱚ ᱚᱱᱟ ᱪᱟᱨᱟ ᱠᱚ ᱢᱟᱞᱮ ᱜᱤᱰᱤ ᱟᱠᱟᱫ ᱜᱮᱭᱟ ᱜᱟᱱ ᱟᱠᱟᱱ ᱛᱟᱞᱮᱭᱟ ᱟᱫᱚ ᱫᱟᱜ ᱵᱟᱝᱛᱮ ᱪᱮᱫ ᱦᱚᱸ ᱵᱟᱭᱞᱮ ᱪᱤᱠᱟᱹ ᱫᱟᱲᱮᱭᱟᱜ ᱠᱟᱱᱟ
ᱦᱮᱸ ᱦᱮᱸ ᱟᱫᱚ ᱟᱞᱮ ᱱᱚᱛᱮ ᱦᱚᱸ ᱜᱟᱱ ᱫᱚ ᱜᱟᱱ ᱟᱠᱟᱱᱟ ᱟᱫᱚ ᱦᱟᱸᱜ ᱛᱮᱦᱮᱧ ᱠᱷᱚᱱᱟᱜ ᱟᱞᱮ ᱫᱚ ᱦᱩᱲᱩ ᱨᱚᱦᱚᱭ ᱫᱚᱞᱮ ᱮᱦᱚᱵ ᱟᱠᱟᱫ ᱟᱞᱮ ᱫᱚ ᱟᱯᱱᱟᱨ ᱠᱚᱣᱟᱜ ᱤᱭᱟᱹ ᱠᱚ ᱢᱮᱱᱟᱜᱼᱟ ᱛᱚ ᱢᱤᱱᱤ ᱥᱮᱞᱳ ᱠᱚ ᱢᱮᱱᱟᱜᱼᱟ ᱟᱫᱚ ᱚᱱᱟᱛᱮ ᱦᱟᱸᱜ ᱫᱚᱞᱮ ᱮᱦᱚᱵ ᱠᱟᱜᱼᱟ ᱱᱤᱭᱟᱹ ᱜᱷᱟᱹᱲᱤ ᱫᱚ ᱟᱫᱚ ᱟᱯᱮ ᱚᱱᱛᱮ ᱫᱚ ᱢᱤᱱᱤ ᱥᱮᱞᱳ ᱠᱚ ᱢᱮᱱᱟᱜ-ᱟ ᱥᱮ ᱵᱟᱝ?
ᱵᱟᱝ ᱟᱞᱮ ᱥᱮᱫ ᱫᱚ ᱱᱚᱛᱮ ᱫᱚ ᱵᱟᱹᱱᱩᱜ ᱟᱱᱟ ᱟᱞᱮ ᱫᱚ ᱪᱚᱴ ᱵᱷᱚᱨᱥᱟ ᱜᱮ ᱫᱟᱜ ᱫᱚ ᱡᱩᱫᱤ ᱫᱟᱜ ᱠᱮᱫ ᱠᱷᱟᱱᱮ ᱴᱷᱤᱠ ᱜᱮᱭᱟ ᱪᱟᱥ ᱟᱞᱮ ᱟᱨ ᱵᱟᱝᱠᱷᱟᱱ ᱫᱚ ᱟᱞᱮ ᱥᱮᱫ ᱫᱚ ᱟᱠᱟᱞᱟᱭ
ᱦᱚᱸᱜ-ᱚ ᱛᱟᱦᱚᱞᱮ ᱛᱚ ᱥᱟᱹᱨᱤ ᱜᱮ ᱟᱹᱰᱤ ᱫᱩᱠ ᱨᱮᱱᱟᱜ ᱠᱟᱛᱷᱟ ᱠᱟᱱᱟ ᱛᱟᱦᱞᱮ ᱱᱚᱜᱼᱚᱭ ᱛᱟᱦᱞᱮ ᱢᱤᱫ ᱡᱚᱠᱷᱚᱡ ᱜᱮᱯᱮ ᱪᱟᱥᱟ ᱛᱟᱦᱞᱮ ᱟᱯᱮ ᱚᱱᱛᱮ ᱫᱚ ᱵᱟᱝ?
ᱦᱚᱸ ᱟᱞᱮ ᱫᱚ ᱱᱚᱛᱮ ᱢᱤᱫ ᱡᱚᱠᱷᱚᱡ ᱜᱮᱞᱮ ᱪᱟᱥᱟ ᱱᱤᱛᱚᱜ ᱜᱮ ᱟᱫᱚ ᱱᱤᱛᱚᱜ ᱥᱤᱡᱤᱱ ᱡᱩᱫᱤ ᱵᱟᱭ ᱫᱟᱜᱟ ᱛᱟᱦᱞᱮ ᱫᱚ ᱟᱹᱰᱤ ᱞᱮ ᱢᱩᱥᱠᱤᱞ ᱜᱚᱫᱚᱜ ᱟᱞᱮ ᱫᱚ
ᱦᱩᱸ ᱚᱱᱟ ᱢᱟ ᱠᱟᱛᱷᱟ ᱠᱟᱱᱟ ᱟᱫᱚ ᱚᱱᱛᱮ ᱢᱤᱫ ᱡᱚᱦᱚᱜ ᱪᱟᱥ ᱛᱮᱜᱮ ᱟᱯᱮ ᱯᱩᱨᱟᱹ ᱵᱚᱪᱷᱚᱨ ᱯᱮ ᱡᱚᱢ ᱟᱱᱴᱟᱜᱼᱟ ᱚᱱᱟ ᱛᱮᱜᱮ ᱥᱮ ᱚᱠᱟᱞᱮᱠᱟ?
ᱦᱚᱸ ᱪᱟᱥ ᱱᱚᱝᱠᱟ ᱪᱟᱥ ᱞᱮᱠᱷᱟᱡ ᱞᱮ ᱡᱚᱢ ᱟᱱᱴᱟᱜ ᱜᱮᱭᱟᱞᱮ ᱵᱚᱪᱷᱚᱨ ᱢᱤᱫ ᱵᱚᱪᱷᱚᱨ ᱫᱚ ᱟᱨ ᱚᱱᱠᱟ ᱡᱚᱢ ᱞᱟᱹᱜᱤᱫ ᱜᱮ ᱟᱨ ᱩᱱ ᱚᱠᱟ ᱤᱭᱟᱹ ᱠᱚᱢᱟ ᱡᱟᱦᱟᱱᱟᱜ ᱠᱚ ᱴᱟᱠᱟ ᱯᱩᱭᱥᱟᱹ ᱠᱚᱢᱟ ᱠᱟᱹᱢᱤ ᱦᱩᱭᱩᱜᱼᱟ ᱤᱱᱟᱹᱜ ᱥᱩᱢᱩᱝ ᱛᱮᱫᱚ ᱵᱟᱭ ᱦᱩᱭᱩᱜᱼᱟ ᱪᱟᱥ ᱥᱩᱢᱩᱝ ᱛᱮᱫᱚ
ᱦᱳᱭ ᱦᱳᱭ ᱦᱳᱭ ᱚᱱᱟᱜᱮ ᱟᱨᱠᱤ ᱟᱫᱚ ᱟᱵᱚ ᱟᱜ ᱨᱚᱲ ᱢᱟᱹᱱᱢᱤ ᱪᱮᱛᱟᱱ ᱨᱮᱢᱟ ᱟᱲᱟᱜᱼᱟ ᱟᱹᱰᱤ ᱠᱤᱪᱷᱩ ᱠᱤᱪᱷᱩ ᱢᱮᱱᱟᱜ ᱟᱠᱟᱜ ᱜᱮ ᱦᱮᱸ ᱥᱮ ᱮᱸ ᱨᱩᱣᱟᱹ ᱦᱟᱹᱥᱩ ᱦᱮᱸ ᱥᱮ ᱛᱚ ᱚᱱᱟ ᱠᱚᱢᱟ ᱢᱮᱱᱟᱜ ᱟᱠᱟᱟᱜ ᱜᱮ ᱵᱟᱝ
ᱯᱮᱲᱟ ᱛᱚᱵᱩ ᱟᱹᱰᱤ ᱠᱤᱪᱩ ᱟᱵᱚ ᱥᱟᱱᱛᱟᱲ ᱠᱚ ᱢᱟ ᱟᱨᱦᱚ ᱡᱟᱹᱥᱛᱤ ᱜᱮᱭᱟ ᱛᱚ
ᱦᱮᱸ ᱠᱟᱛᱷᱟ ᱢᱟ ᱠᱟᱱ ᱜᱮᱭᱟ ᱟᱫᱚ ᱛᱟᱦᱚᱞᱮ ᱚᱱᱛᱮ ᱱᱤᱛᱚᱜ ᱚᱱᱠᱟᱱᱟᱜ ᱯᱟᱛᱟ ᱯᱚᱨᱚᱵᱽ ᱠᱚᱫᱚ ᱵᱟᱝ ᱦᱩᱭᱩᱜ ᱠᱟᱱᱟ?
ᱯᱟᱛᱟ ᱯᱚᱨᱚᱵᱽ ᱵᱚᱞᱛᱮ ᱫᱚ ᱦᱚᱞᱟᱱᱟᱜ ᱛᱤᱨᱤᱥ ᱡᱩᱱ ᱢᱟ ᱦᱚᱞᱟ ᱢᱟᱱᱟᱣ ᱦᱩᱭᱮᱱ ᱜᱮᱭᱟ ᱟᱫᱚ ᱯᱟᱛᱟ ᱯᱚᱨᱚᱵᱽ ᱫᱚ ᱚᱱᱠᱟ ᱫᱚ ᱵᱟᱭ ᱦᱩᱭᱩᱜ ᱠᱟᱱᱟ᱾ ᱦᱚᱞᱟ ᱨᱮ ᱜᱮ ᱵᱚᱸᱜᱟ ᱵᱩᱨᱩ ᱵᱟᱲᱮ ᱠᱟᱛᱮᱜ ᱪᱟᱵᱟ ᱞᱮᱱᱟ ᱤᱥᱯᱳᱴ ᱠᱚᱜᱮ ᱛᱟᱨᱟᱥᱤᱧ ᱵᱮᱲᱟ ᱦᱩᱭᱱᱟ
ᱟᱪᱪᱷᱟ ᱟᱪᱪᱷᱟ ᱟᱪᱷᱟᱷᱟ ᱚ ᱟᱫᱚ ᱚᱱᱠᱟ ᱦᱟᱸᱜ ᱯᱨᱳᱜᱨᱟᱢ ᱠᱚᱯᱮ ᱠᱚᱨᱟᱣᱫᱟ ᱪᱮᱛᱟ?
ᱯᱚᱜᱨᱟᱢ ᱵᱚᱞᱛᱮ ᱫᱚ ᱵᱟᱞᱮ ᱠᱚᱨᱟᱣ ᱚᱱᱮ ᱛᱟᱨᱟᱥᱤᱧ ᱵᱮᱲᱟ ᱜᱤᱫᱽᱨᱟᱹ ᱠᱚᱣᱟᱜ ᱤᱥᱯᱚᱴ ᱠᱚ ᱦᱩᱭᱮᱱᱟ ᱫᱟᱹᱲ ᱠᱚ ᱩᱱᱠᱩ ᱠᱚᱠᱚ ᱢᱟᱱᱮ ᱪᱷᱩᱴᱮ ᱢᱚᱸᱴᱮ
ᱟᱪᱪᱷᱟ ᱟᱪᱪᱷᱟ ᱟᱪᱪᱷᱟ ᱡᱟᱠᱜᱮ
ᱦᱮᱸ
ᱛᱟᱦᱞᱮ ᱚᱱᱛᱮ ᱟᱯᱮ ᱱᱛᱮ ᱵᱤᱨ ᱠᱚ ᱢᱮᱱᱟᱜ-ᱟ ᱥᱮ ᱵᱟᱝ?
ᱟᱞᱮ ᱱᱚᱛᱮ ᱵᱤᱨ ᱢᱮᱱᱟᱜ ᱜᱮᱭᱟ ᱵᱤᱨ
ᱛᱮ ᱩᱱᱟᱹᱜ ᱫᱚ ᱵᱟᱹᱱᱩᱜ ᱟᱱᱟ ᱢᱮᱱᱟᱜ ᱜᱮᱭᱟ ᱟᱫᱚ ᱵᱩᱨᱩ ᱢᱮᱱᱟᱜᱼᱟ ᱵᱩᱨᱩ ᱠᱚ ᱵᱤᱨ ᱠᱚ ᱢᱮᱱᱟᱜ ᱜᱮᱭᱟ᱾
ᱦᱚᱸ ᱟ ᱰᱩᱝᱨᱤ ᱠᱚ ᱢᱮᱱᱟᱜ ᱟᱥᱮ?
ᱟᱞᱮ ᱥᱮᱫ ᱫᱚ ᱰᱩᱝᱨᱤ ᱫᱚ ᱵᱟᱹᱱᱩᱜ ᱟ ᱵᱩᱨᱩ ᱢᱮᱱᱟᱜᱼᱟ ᱢᱟᱱᱮ ᱰᱩᱝᱨᱤ ᱵᱩᱨᱩ ᱢᱤᱫ ᱜᱮᱠᱚ ᱞᱮᱭᱟ ᱰᱩᱝᱨᱤ ᱠᱟᱹᱴᱤᱡ ᱦᱚᱯᱼᱼ ᱦᱚᱯᱚᱱ ᱧᱚᱜ ᱠᱚ ᱞᱟᱹᱭᱟ ᱵᱩᱨᱩ ᱫᱚ ᱥᱮᱬᱟ ᱧᱚᱜᱼᱟ᱾
ᱟᱪᱪᱷᱟ ᱪᱷᱟ ᱪᱷᱟ ᱚ ᱟᱨ ᱚᱱᱠᱟ ᱢᱟᱱᱮ ᱫᱟᱜ ᱨᱮᱱᱟᱜ ᱥᱩᱵᱤᱫᱷᱟ ᱫᱚ ᱚᱠᱟᱞᱮᱠᱟ ᱛᱟᱦᱚᱞᱮ, ᱢᱟᱱᱮ ᱢᱤᱞᱤ ᱠᱚ ᱴᱮᱯ ᱠᱚ ᱚᱱᱠᱟ ᱵᱟᱹᱱᱩᱜᱼᱟ ᱟᱱᱮ ᱦᱩᱲᱩ ᱪᱟᱥ ᱞᱟᱹᱜᱤᱫ ᱚᱱᱠᱟ ᱵᱟᱹᱱᱩᱜᱼᱟ ᱥᱚᱨᱠᱟᱨᱤ ᱠᱷᱚᱱᱟᱜ ᱠᱚ ᱮᱢ ᱠᱟᱫᱟ ᱚᱱᱠᱟ,
ᱵᱟᱝᱟ ᱟᱞᱮ ᱥᱮᱫ ᱫᱚ ᱱᱚᱛᱮ ᱦᱩᱲᱩ ᱪᱟᱥ ᱞᱟᱹᱜᱤᱫ ᱫᱚ ᱫᱟᱜ ᱠᱚᱫᱚ ᱵᱟᱠᱚ ᱮᱢ ᱠᱟᱜᱼᱟ ᱢᱟᱱᱮ ᱫᱟᱜ ᱫᱚ ᱠᱟᱹᱴᱤᱡ ᱟᱞᱮ ᱫᱚ ᱟᱹᱰᱤ ᱡᱳᱨ ᱜᱮᱞᱮ ᱟᱱᱟᱴ ᱧᱚᱜᱚᱜ ᱜᱮᱭᱟ, ᱫᱟᱜ ᱵᱚᱞᱛᱮ ᱫᱚ ᱢᱟᱱᱮ ᱡᱚᱢ ᱫᱟᱜ ᱠᱚᱦᱚᱸ ᱚᱱᱠᱟ ᱱᱚᱣᱟ ᱥᱤᱛᱩᱝ ᱫᱤᱱ ᱚᱱᱟ ᱟᱸᱡᱮᱫ ᱜᱚᱫᱚᱜ ᱛᱟᱞᱮᱭᱟ᱾
ᱟᱪᱪᱷᱟ ᱟ ᱛᱟᱦᱚᱞᱮ ᱟᱯᱮ ᱚᱱᱛᱮ ᱫᱚ ᱚᱱᱠᱟ ᱥᱚᱨᱠᱟᱨ ᱠᱷᱚᱱᱟᱜ ᱚᱱ ᱵᱟᱭᱠᱚ ᱵᱮᱵᱚᱥᱛᱷᱟ ᱟᱠᱟᱫᱟ ᱚᱱᱟ ᱡᱮ ᱤᱭᱟᱹ ᱠᱚ ᱴᱮᱯ ᱠᱚ ᱥᱮ ᱚᱱᱠᱟ ᱟᱫ ᱟᱫᱚᱢ ᱡᱟᱭᱜᱟ ᱠᱚᱨᱮ ᱴᱚᱴᱷᱟ ᱠᱚᱨᱮ ᱧᱮᱞ ᱦᱩᱭᱩᱜ ᱠᱟᱱᱟ ᱮᱻ ᱧᱩ ᱫᱟᱜ ᱞᱟᱹᱜᱤᱫ ᱫᱚ ᱚᱱ ᱴᱮᱯ ᱦᱚᱸᱠᱚ ᱵᱮᱵᱚᱥᱛᱷᱟ ᱠᱟᱫᱟ ᱟᱞᱮ ᱱᱚᱱᱛᱮ ᱢᱮᱱᱟᱜᱼᱟ ᱚᱱᱟ ᱯᱚᱨᱮ ᱴᱮᱝᱠᱤ ᱫᱟᱜ ᱟᱨᱠᱤ ᱡᱟᱦᱟᱸ ᱴᱮᱯ ᱢᱮᱱᱟᱜᱼᱟ ᱢᱟᱨᱟᱝ ᱧᱚᱜ ᱴᱮᱝᱠᱤ ᱠᱚ ᱵᱟᱹᱭᱥᱟᱹᱣ ᱫᱟ ᱜᱚᱴᱟ ᱟᱹᱛᱩ ᱠᱷᱚᱱᱟᱜ ᱪᱟᱞᱟᱜᱼᱟ ᱚᱲᱟᱜ ᱚᱲᱟᱜ,
ᱚᱲᱟᱜ ᱚᱲᱟᱜ ᱚ ᱦᱚᱸ ᱚᱱᱠᱟ ᱛᱟᱦᱮᱸᱭᱟ ᱢᱟᱱᱮ ᱟᱞᱮ ᱟᱛᱩᱨ ᱨᱮ ᱛᱟᱦᱮᱸ ᱜᱮᱭᱟ ᱟᱫᱚ ᱚᱱᱟ ᱫᱚ ᱠᱷᱟᱨᱟᱯ ᱠᱟᱱᱟ ᱟᱫᱚ ᱠᱷᱟᱨᱟᱯ ᱵᱚᱞᱛᱮ ᱫᱚ ᱱᱚᱝᱠᱟ ᱟᱞᱮ ᱥᱛᱩᱚᱜ ᱥᱤᱛᱩᱝ ᱫᱤᱱ ᱫᱚ ᱯᱟᱞᱮ ᱫᱟᱜ ᱠᱚᱫᱚ ᱟᱹᱰᱤ ᱞᱟᱛᱟᱨ ᱜᱮ ᱟᱬᱜᱚᱱᱟ᱾
ᱦᱮᱸ ᱦᱮᱸ
ᱢᱟᱱᱮ ᱪᱮᱛᱟᱱ ᱧᱚᱜ ᱨᱮᱫᱚ ᱵᱟᱹᱱᱩᱜ ᱟᱱᱟ ᱞᱟᱛᱟᱨ ᱟᱬᱜᱚᱱᱟ ᱦᱳᱭ,
ᱛᱠᱷᱚᱱ
ᱦᱮᱸ
ᱛᱟᱦᱚᱞᱮ ᱠᱩᱧ ᱨᱮᱱᱟᱜ ᱫᱟᱜ ᱫᱚ ᱛᱚᱠᱷᱚᱱ ᱫᱚ ᱟᱸᱡᱮᱫᱚᱜᱼᱟ ᱪᱮᱫ ᱵᱟᱹᱭᱥᱟᱹᱣ ᱫᱚ ᱵᱟᱝ
ᱦᱚᱸ ᱟᱸᱡᱮᱫ ᱜᱚᱫᱚᱜᱼᱟ ᱟᱸᱡᱮᱫ ᱵᱚᱞᱛᱮ ᱫᱚ ᱟᱸᱡᱮᱫᱚᱜ ᱜᱮᱭᱟ ᱤᱭᱟ. ᱠᱩᱧ ᱠᱚᱨᱮᱱᱟᱜ ᱫᱟᱜ ᱟᱸᱡᱮᱫ ᱜᱚᱫᱚᱜ ᱟ ᱟᱨ ᱚᱱ ᱵᱳᱨᱤᱝ ᱠᱚ ᱛᱟᱦᱮᱱ ᱠᱷᱟ ᱚᱱᱟ ᱠᱚ ᱟᱨ ᱵᱟᱸᱫᱽ ᱯᱩᱠᱷᱨᱤ ᱠᱚᱨᱮᱱᱟᱜ ᱢᱟ ᱟᱸᱡᱮᱫᱚᱜ ᱜᱮᱭᱟ,
ᱦᱮᱸ ᱟᱪᱪᱷᱟ ᱟᱪᱪᱷᱟ ᱥᱟᱹᱨᱤ ᱜᱮᱛᱚ ᱟᱹᱰᱤ ᱫᱩᱠ ᱨᱮᱱᱟᱜ ᱠᱟᱛᱷᱟ ᱠᱟᱱ ᱜᱮᱭᱟ ᱟᱫᱚ ᱟᱵᱚ ᱮ ᱚᱱᱠᱟ ᱚᱲᱟᱜ ᱚᱲᱟᱜ ᱚᱱᱠᱟ ᱟᱯᱱᱟᱨ ᱠᱚ ᱚᱱᱠᱟ ᱵᱟᱯᱮ ᱵᱟᱹᱭᱡᱟᱹᱣ ᱠᱟᱜᱼᱟ ᱥᱮᱞᱩ ᱠᱚ ᱢᱤᱱᱤ ᱠᱚ ᱦᱩ ᱦᱩᱰᱤᱧ ᱦᱩᱰᱤᱧ ᱟᱜ
ᱚᱱᱠᱟ ᱦᱳᱭ ᱡᱟᱦᱟᱸᱭ ᱠᱚ ᱡᱮᱢᱚᱱ ᱦᱟᱸᱜ ᱡᱷᱚᱛᱚ ᱦᱚᱲ ᱢᱟ ᱟᱨ ᱥᱚᱢᱟᱱ ᱦᱚᱲᱢᱟ ᱵᱟᱹᱱᱩᱜ ᱠᱚ ᱨᱮᱸᱜᱮᱡ ᱠᱤᱥᱟᱹᱲ ᱥᱚᱢᱟᱱ ᱜᱮ ᱢᱮᱱᱟᱜ ᱵᱚᱱᱟ ᱦᱮᱸ ᱥᱮ ᱟᱫᱚ ᱡᱟᱦᱟᱸᱭ ᱠᱚ ᱚᱱᱠᱟ ᱤᱭᱟᱹ ᱛᱟᱠᱚ ᱢᱟᱱᱮ ᱴᱟᱠᱟ ᱯᱚᱭᱥᱟ ᱤᱭᱟᱹ ᱩᱱᱠᱩ ᱫᱚ ᱚᱲᱟᱜ ᱠᱚᱨᱮ ᱜᱮᱠᱚ ᱚᱱᱠᱟ ᱤᱭᱟᱹ ᱥᱮᱞᱳ ᱠᱚ ᱠᱚ ᱤᱭᱟᱹ ᱠᱟᱜᱼᱟ
ᱦᱮᱸ ᱦᱮᱸ ᱦᱮᱸ
ᱟᱫᱚ ᱚᱱᱟ ᱢᱟᱛᱚ ᱵᱟᱠᱚ ᱮᱢᱚᱜᱼᱟ ᱯᱟᱨᱥᱚᱱᱟᱞ ᱟᱠᱚᱣᱟᱜ ᱠᱟᱱᱟ ᱟᱨ ᱡᱷᱚᱛᱚ ᱦᱚᱲ ᱢᱟ ᱚᱱᱟ ᱢᱟ ᱵᱟᱠᱚ ᱮᱢᱟᱠᱚᱣᱟ,
ᱮᱠᱟᱞ ᱮᱠᱟᱞ ᱚᱱᱟ ᱥᱟ. ᱨᱤ ᱠᱟᱛᱷᱟ ᱠᱟᱱ ᱜᱮ ᱟᱨ ᱡᱟᱦᱟᱸ ᱞᱮᱠᱟ ᱮ ᱢᱟᱱᱮ ᱛᱟᱦᱞᱮ ᱵᱤᱨ ᱠᱚᱫᱚ ᱚᱱᱛᱮ ᱫᱚ ᱢᱮᱱᱟᱜ ᱫᱚ ᱢᱮᱱᱟᱜ ᱜᱮ ᱛᱟᱦᱚᱞᱮ ᱵᱟᱝ
ᱦᱮᱸ ᱵᱤᱨ ᱠᱚ ᱢᱮᱱᱟᱜ ᱜᱮᱭᱟ
ᱦᱟᱹᱛᱤ ᱠᱚᱠᱚ ᱪᱟᱞᱟᱜᱼᱟ ᱦᱟᱹᱛᱤ
ᱦᱚᱸᱸ ᱦᱟᱹᱛᱤ ᱵᱚᱞᱛᱮ ᱫᱚ ᱦᱟᱹᱛᱤ ᱛᱟᱦᱮᱱ ᱜᱮᱭᱟ ᱠᱚ ᱟᱞᱮ ᱥᱮᱫ ᱫᱚ ᱵᱤᱨ ᱵᱩᱨᱩ ᱢᱮᱱᱟᱜ ᱜᱮᱭᱟ ᱥᱮ ᱵᱩᱨᱩ ᱠᱚ ᱮᱱᱠᱷᱟᱱ ᱛᱟᱦᱮᱱ ᱜᱮᱭᱟ ᱠᱚ,
ᱢᱟᱱᱮ ᱟᱯᱮ ᱟ ᱟᱭᱳ ᱥᱮᱫ ᱠᱚ ᱦᱤᱡᱩᱜ ᱟ ᱥᱮ ᱵᱟᱝ ᱛᱟᱦᱚᱞᱮ
ᱟᱞᱮ ᱟᱹᱛᱩ ᱥᱮᱫ ᱦᱚᱸ ᱦᱤᱡᱩᱜ ᱜᱮᱭᱟ ᱠᱚ ᱟᱞᱮ ᱦᱚᱸ ᱥᱩᱨ ᱫᱷᱟᱨᱟ ᱜᱮᱭᱟᱞᱮ ᱵᱩᱨᱩ ᱠᱷᱚᱱ ᱫᱚ ᱢᱟᱱᱮ ᱡᱟᱥᱛᱤ ᱠᱟᱱᱟ ᱫᱩᱭ ᱠᱤᱞᱳᱢᱤᱴᱟᱨ ᱩᱱᱟᱹᱜ ᱦᱚᱸ ᱵᱟᱭ ᱦᱩᱭᱩᱜᱼᱟ ᱮᱠ ᱰᱮᱲ ᱠᱤᱞᱳᱢᱤᱴᱟᱨ ᱥᱟᱺᱜᱤᱧ ᱨᱮ ᱵᱩᱨᱩ ᱢᱮᱱᱟᱜ ᱛᱟᱞᱮᱭᱟ
ᱦᱮᱸ ᱦᱮᱸ
ᱚᱱᱮ ᱢᱮᱱ ᱞᱟᱹᱭ ᱜᱟᱱ ᱞᱮᱠᱷᱟᱱ ᱥᱮᱛᱟᱜ ᱠᱚ ᱵᱩᱨᱩ ᱠᱷᱚᱱ ᱫᱩᱛᱟᱹᱱᱤ ᱯᱮᱴᱮᱡ ᱟᱹᱜᱩ ᱠᱟᱛᱮᱜ ᱫᱩᱛᱟᱹᱱᱤ ᱜᱟᱱᱚᱜᱼᱟ
ᱟᱪᱪᱷᱟ ᱟᱪᱪᱷᱟ ᱟᱹᱰᱤ ᱥᱩᱨ ᱨᱮ ᱛᱟᱦᱚᱞᱮ ᱵᱟᱝ
ᱦᱮᱸ
ᱦᱮᱸ
ᱟᱫᱚ ᱦᱟᱹᱛᱤ ᱠᱚᱫᱚ ᱦᱤᱡᱩᱜ ᱜᱮᱭᱟ ᱠᱚ ᱵᱟᱝ
ᱚ
ᱦᱮᱡᱩ ᱵᱚᱞᱠᱮ ᱛᱮᱦᱮᱧ ᱜᱟᱯᱟ ᱫᱚ ᱦᱤᱡᱩᱜ ᱠᱟᱱ ᱜᱮᱭᱟ ᱠᱚ ᱛᱮᱦᱤᱧ ᱜᱟᱯᱟ ᱢᱟ ᱠᱷᱟᱱᱴᱷᱟᱲ ᱠᱚ ᱵᱤᱞᱤᱜ ᱠᱟᱱᱟ
ᱦᱳᱭ
ᱴᱟᱲ ᱡᱚᱢ ᱠᱚ ᱦᱤᱡᱩᱜᱼᱟ
ᱦᱚᱸ ᱛᱟᱦᱚᱞᱮ ᱦᱟᱹᱛᱤ ᱠᱚ ᱦᱮᱡ ᱞᱮᱱᱠᱷᱟᱱ ᱛᱚ ᱟᱹᱰᱤ ᱠᱤᱪᱷᱩ ᱡᱚᱢᱟᱜ ᱮᱢ ᱫᱚᱨᱠᱟᱨ ᱛᱟᱦᱞᱮ ᱪᱮᱫ ᱠᱚᱯᱮ ᱮᱢᱟ ᱠᱚ ᱠᱟᱱᱟ
ᱟᱫᱚ ᱚᱱᱠᱟ ᱫᱚ ᱱᱤᱡᱮ ᱫᱚ ᱵᱟᱝ ᱮᱢ ᱦᱩᱭᱩᱜᱼᱟ ᱩᱱᱠᱩ ᱢᱟ ᱟᱠᱚ ᱛᱮᱜᱮᱠᱚ ᱧᱟᱢ ᱡᱚᱝᱟ ᱦᱟᱹᱛᱤ ᱫᱚ ᱟᱨ ᱩᱱᱠᱩ ᱥᱩᱨ ᱢᱟ ᱥᱮᱱ ᱵᱟᱭ ᱜᱟᱱᱚᱜᱼᱟ ᱥᱮ ᱩᱱᱠᱩ ᱫᱚ ᱟᱠᱚ ᱛᱮᱜᱮ ᱠᱚ ᱧᱟᱢ ᱡᱚᱜᱟ ᱡᱟᱦᱟᱸ ᱛᱤᱱᱟᱹᱜ ᱵᱟᱲᱜᱮ ᱡᱷᱟᱲᱜᱮ ᱠᱚᱨᱮ ᱠᱚ ᱧᱟᱢᱟ ᱩᱱᱠᱩ ᱟᱠᱚ ᱛᱮᱜᱮ ᱡᱚᱢ ᱟᱠᱚ ᱪᱟᱞᱟᱜ ᱟᱠᱚ ᱡᱩᱫᱤ ᱵᱟᱢ ᱞᱟᱜᱟ ᱠᱚᱣᱟ
ᱦᱮᱸ ᱦᱮᱸ ᱠᱟᱛᱷᱟ ᱢᱟ ᱦᱟᱹᱛᱤ ᱜᱮ ᱟᱨ ᱩᱱᱠᱩ ᱠᱚ ᱪᱟᱥ ᱠᱚ ᱫᱟᱲᱮᱭᱟᱜᱼᱟ ᱟᱵᱚ ᱟᱵᱚ ᱜᱮᱛᱚ ᱠᱚ ᱪᱟᱥᱟ ᱛᱟᱵᱚᱱ ᱚᱱᱟ ᱜᱮᱛ ᱠᱚ ᱡᱚᱢ ᱡᱚᱝᱼᱟ ᱵᱟᱝ
ᱦᱮᱸ
ᱚᱠᱟ ᱨᱮᱠᱚ ᱧᱟᱢᱟ ᱵᱟᱝ
ᱦᱮ
ᱱᱚᱣᱟ ᱟᱞᱮ ᱱᱚᱛᱮ ᱦᱟᱸᱜ ᱠᱚ ᱦᱤᱡᱩᱜ ᱜᱮᱭᱟ ᱟᱞᱮ ᱫᱚ ᱦᱟᱸᱜ ᱚᱲᱟᱜ ᱦᱟᱹᱵᱤᱡ ᱦᱤᱨᱤ ᱫᱚᱠᱚ ᱦᱤᱡᱩᱜ ᱜᱮᱭᱟ ᱟᱞᱮ ᱦᱚᱸ ᱚᱱᱠᱟ ᱚᱲᱟᱜ ᱥᱩᱨ ᱫᱚ ᱚᱲᱟᱜ ᱥᱩᱨ ᱠᱷᱚᱱᱟᱜ ᱵᱤᱨ ᱛᱟᱞᱮ ᱟᱨ ᱚᱲᱟᱜ ᱢᱩᱪᱟᱹᱫ ᱞᱮᱱᱠᱷᱟᱱ ᱜᱮ ᱟᱨ ᱟᱛᱳ ᱢᱩᱪᱟᱹᱫ ᱞᱮᱠᱷᱟᱱ ᱜᱮ ᱟᱨᱚ ᱵᱟᱹᱫᱽ ᱠᱷᱮᱛ ᱢᱮᱱᱟᱜᱼᱟ ᱦᱮᱸ ᱱᱚᱝᱠᱟ ᱥᱩᱨ ᱟᱞᱮ ᱫᱚ ᱥᱩᱨ ᱥᱩᱯᱩᱨ ᱯᱩᱨ ᱜᱮᱛᱟᱞᱮᱭᱟ ᱟᱫᱚ ᱟᱯᱮ ᱚᱱᱛᱮ ᱫᱚ ᱚᱠᱟ ᱞᱮᱠᱟ ᱢᱟᱱᱮ ᱵᱤᱨ ᱫᱚ ᱚᱱᱠᱟ ᱥᱟᱹᱜᱤᱧᱮ ᱮᱢ ᱞᱟᱹᱭ ᱠᱮᱫᱮᱜᱼᱟ
ᱦᱳᱭ ᱟᱞᱮ ᱫᱚ ᱵᱤᱨ ᱫᱚᱞᱮ ᱥᱟᱺᱜᱤᱧᱚᱜ ᱜᱮᱭᱟ ᱟᱞ ᱵᱨ ᱜᱮᱞᱟ ᱥᱩᱨ ᱵᱤᱨ ᱫᱚ
ᱚ ᱟᱪᱪᱷᱟ ᱟᱪᱪᱷᱟ ᱟᱪᱪᱷᱟ ᱢᱟᱱᱮ ᱵᱩᱨᱩ ᱛᱚ ᱥᱩᱨ ᱜᱮᱭᱟ ᱵᱤᱨ ᱜᱮ ᱥᱮᱜᱤᱧ ᱜᱮᱭᱟ ᱵᱟᱝᱮᱸ
ᱦᱳᱭ ᱦᱳᱭ
ᱟᱫᱚᱚᱱ ᱵᱩᱨᱩ ᱨᱮ ᱢᱟ ᱫᱟᱨᱮ ᱢᱮᱱᱟᱜ ᱛᱚ?
ᱦᱚ ᱫᱟᱨᱮ ᱢᱮᱱᱟᱜᱼᱟ᱾ ᱡᱚᱛᱚᱣᱟᱜ ᱜᱮ ᱢᱮᱱᱟᱜ ᱜᱮᱭᱟ ᱟᱫᱚ ᱮᱱᱛᱮ ᱨᱮᱦᱚᱸ ᱱᱤᱛᱚᱜ ᱫᱚ ᱵᱩᱨᱩ ᱠᱚᱨᱮ ᱝᱠᱟ ᱡᱚᱢᱟᱜ ᱠᱚ ᱵᱟᱹᱱᱩᱜ ᱟᱱᱟ᱾ ᱮᱱᱠᱷᱟᱱ ᱩᱱᱠᱩ ᱦᱚᱸ ᱵᱩᱨᱟᱹ ᱡᱚᱢ ᱦᱚᱸ ᱵᱟᱠᱚ ᱧᱟᱢ ᱫᱟᱲ ᱠᱮᱭᱟ ᱟ ᱟᱹᱛᱩ ᱥᱮᱫ ᱜᱮᱠᱚ ᱦᱤᱡᱩᱜ ᱟᱠᱚ
ᱦᱮᱸ ᱦᱮᱸ ᱟᱫᱚ ᱦᱟᱹᱛᱤ ᱫᱚ ᱪᱮᱫ ᱚᱱᱟ ᱵᱩᱨᱩ ᱪᱮᱛᱟᱱ ᱨᱮᱠᱚ ᱛᱟᱦᱮᱱᱟ ᱥᱮ ᱚᱱᱟ ᱵᱤᱨ ᱨᱮ
ᱵᱟ ᱵᱩᱨᱩ ᱨᱮᱫᱚ ᱛᱟᱦᱮᱱ ᱜᱮᱭᱟ ᱵᱩᱨᱩ ᱢᱟᱱᱮ ᱵᱤᱨ ᱨᱮᱫᱚ ᱱᱚᱝᱠᱟ ᱢᱚᱭᱫᱟᱱ ᱜᱮᱭᱟ ᱥᱮ ᱵᱤᱨ ᱵᱟᱝᱠᱷᱟᱱ ᱩᱱᱟᱹᱜ ᱵᱤᱨ ᱠᱚᱨᱮ ᱫᱚ ᱵᱟᱠᱚ ᱛᱟᱦᱮᱱᱟ ᱵᱩᱨᱩ ᱨᱮᱠᱷᱟᱱ ᱫᱚᱚ ᱵᱟᱠᱚ ᱧᱮᱞ ᱧᱟᱢ ᱠᱚᱣᱟ ᱦᱚᱲ ᱠᱚ᱾ ᱥᱚᱸᱜᱷᱟ ᱥᱚᱸᱜᱷᱟ ᱛᱟᱦᱮᱱᱟ ᱵᱩᱨᱩ ᱫᱚ ᱚᱱᱟ ᱠᱚᱨᱮ ᱠᱚ ᱛᱟᱦᱮᱱᱟ ᱦᱚᱲ ᱠᱚ ᱵᱟᱠᱚ ᱥᱮᱴᱮᱨ ᱜᱚᱫᱚᱜᱼᱟ᱾ ᱩᱱᱠᱩ ᱦᱚᱸ ᱚᱱᱠᱟᱱ ᱡᱟᱭᱜᱟ ᱠᱚᱨᱮᱜ ᱜᱮ ᱛᱟᱦᱮᱱ ᱥᱟᱱᱟ ᱠᱚᱣᱟ
ᱦᱮᱸ ᱞᱟᱹᱭ ᱫᱟᱞᱤᱧ ᱵᱩᱨᱩ ᱢᱟᱦᱮ ᱛᱚ ᱩᱥᱩᱞ ᱜᱮᱭᱟ ᱵᱟᱝ
ᱦᱮ ᱩᱥᱩᱞ ᱯᱷᱮᱴ ᱚᱱᱟ ᱫᱚ ᱚᱱᱠᱟ ᱛᱟᱦᱮᱱ ᱜᱮᱭᱟ ᱩᱥᱩᱞ ᱛᱟᱦᱮᱱᱟ ᱟᱨᱚ ᱚᱱᱠᱟ ᱟᱨᱚ ᱯᱷᱮᱰ ᱦᱚᱸ ᱛᱟᱦᱮᱱᱟ ᱚᱱᱟ ᱛᱟᱞᱟ ᱛᱟᱞᱟᱛᱮ ᱚᱱᱠᱟ ᱥᱚᱸᱜᱷᱟ ᱞᱮᱠᱟ ᱛᱟᱦᱮᱱᱟ ᱥᱩᱱᱚᱛᱚᱞ ᱞᱮᱠᱟ᱾ ᱚᱱᱟ ᱠᱚᱨᱮ ᱠᱚ ᱛᱟᱦᱮᱱᱟᱠᱚ ᱩᱱᱠᱩ ᱫᱚ᱾ ᱟᱨ ᱚᱱᱟ ᱠᱚᱨᱮ ᱫᱟᱜ ᱠᱚ ᱡᱷᱟᱨᱱᱟ ᱛᱟᱦᱮᱱᱟ ᱫᱟᱜ᱾ ᱟᱠᱚ ᱡᱮᱢᱚᱱ ᱚᱱᱠᱟ ᱟᱠᱚ ᱧᱮᱞ ᱧᱮᱞ ᱠᱟᱛᱮ ᱠᱚ ᱛᱟᱦᱮᱱᱟ ᱡᱮᱢᱚᱱᱞᱚ ᱠᱚ ᱚᱥᱩᱵᱤᱫᱟᱜ ᱢᱟ ᱫᱟᱜ ᱠᱚ
ᱦᱮᱛᱚ ᱷᱟ ᱠᱟᱱ ᱜᱮ ᱢᱟᱱᱮ ᱢᱤᱫᱴᱮᱱ ᱛᱟᱸᱦ ᱞᱟᱹᱜᱤᱫ ᱩᱱᱠᱩ ᱛᱚ ᱱᱚᱰᱮ ᱞᱭᱟ ᱠᱚ ᱪᱮᱫᱟᱜ ᱩᱱᱠᱩ ᱦᱮᱸ ᱢᱟᱱᱮ ᱥᱩᱲ ᱠᱚ ᱛᱩᱞ ᱞᱮᱠᱷᱟᱱ ᱠᱚ ᱵᱩᱡ ᱧᱟᱢᱟ ᱠᱚ ᱡᱮ ᱚᱠᱟᱨᱮ ᱫᱟᱜ ᱢᱮᱱᱟᱜᱼᱟ ᱚᱠᱟᱨᱮ ᱫᱟᱜ ᱵᱟᱹᱱᱩᱜᱼᱟ᱾ ᱚᱱᱠᱟ ᱱᱚᱶᱟ ᱜᱮ ᱥᱟᱹᱨᱤ ᱟ ᱥᱮ ᱚᱠᱟ ᱞᱮᱠᱟ
ᱦᱮᱸ ᱦᱩᱭ ᱫᱟᱲᱮᱭᱟᱜᱼᱟ᱾ ᱩᱱᱟᱹᱜ ᱵᱟᱹᱧ ᱞᱟᱹᱭ ᱫᱟᱲᱮᱭᱟᱜᱼᱟ ᱛᱚ ᱦᱩᱭ ᱫᱟᱲᱮᱭᱟᱜᱼᱟ ᱡᱮ ᱚᱱᱠᱟᱱ ᱡᱟᱭᱜᱟ ᱠᱚᱨᱮ ᱟᱞᱮ ᱥᱮᱫ ᱦᱚᱸ ᱚᱱᱠᱟᱱ ᱡᱟᱭᱜᱟ ᱠᱚᱨᱮ ᱠᱚ ᱛᱟᱦᱮᱱ ᱫᱚ ᱡᱮ ᱜᱚᱴᱟ ᱫᱚ ᱵᱟᱠᱚ ᱛᱟᱦᱮᱱᱟ ᱟᱠᱚᱣᱟᱜ ᱡᱟᱦᱟᱸ ᱤᱭᱟᱹ ᱨᱮ ᱛᱟᱦᱮᱸᱱᱟᱛᱟ ᱠᱚᱢ ᱛᱟᱦᱮᱸ ᱯᱟᱹᱨᱠᱟᱹᱣ ᱠᱟᱱᱟ ᱠᱚ ᱚᱱᱟ ᱠᱚᱨᱮ ᱠᱚ ᱛᱟᱦᱮᱱᱟ ᱚᱱᱛᱮ ᱫᱚ ᱦᱚᱲ ᱠᱚᱫᱚ ᱵᱟᱝᱮ ᱥᱮᱱ ᱵᱟᱲᱟᱜᱼᱟ᱾ ᱥᱮᱱᱚᱜ ᱟᱞᱮ ᱡᱩᱫᱤ ᱴᱷᱤᱠᱟᱹ ᱠᱟᱜᱼᱟ ᱞᱮᱮ ᱡᱮ ᱱᱤᱛᱚᱜ ᱫᱚ ᱦᱮᱡ ᱟᱠᱟᱱᱟ ᱠᱚᱣᱟ ᱮᱱᱠᱷᱟᱱ ᱟᱫᱚ ᱛᱮ ᱫᱚ ᱵᱟᱞᱮ ᱥᱮᱱᱚᱣᱟ
ᱛᱟᱦᱞᱮᱵᱚᱱᱛᱮ ᱛᱤᱨᱞᱟᱹ ᱦᱚᱯᱚᱱ ᱠᱚ ᱢᱟᱱᱮ ᱟᱯᱮ ᱠᱚ ᱟᱨᱠᱤ ᱤᱭᱟᱹ ᱠᱚᱜᱮ ᱪᱟᱞᱟᱜ ᱟᱥᱮ ᱵᱟᱝ ᱥᱟᱠᱟᱢ ᱦᱮᱡ ᱠᱚ? ᱦᱮᱸ
ᱦᱳᱭ ᱪᱟᱞᱟᱜ ᱜᱮᱭᱟᱞᱮ ᱥᱟᱠᱟᱢ ᱦᱮᱡ ᱠᱚ ᱥᱟᱦᱟᱱ ᱟᱹᱜᱩ ᱠᱚ ᱡᱚᱛᱚᱣᱟᱜ ᱜᱮᱞᱮ ᱪᱟᱞᱟᱜ ᱜᱮᱭᱟᱞᱮ
ᱚ ᱥᱟᱹᱨᱤ ᱜᱮᱛᱚ ᱟᱹᱰᱤ ᱵᱚᱛᱚᱨ ᱜᱮ ᱱᱚᱜᱚᱭ ᱠᱚ ᱞᱟᱹᱭᱮᱜᱼᱟ ᱡᱮ ᱵᱤᱨ ᱨᱮᱜᱮ ᱜᱟᱛᱮ ᱠᱚ ᱛᱟᱦᱮᱱ ᱠᱟᱱᱟ ᱛᱚ᱾ ᱟᱞᱮ ᱫᱚ ᱱᱟᱞᱮ ᱵᱤᱨ ᱫᱤᱥᱚᱢ ᱜᱮ ᱠᱟᱱᱟᱞᱮ ᱮᱱᱛᱮ ᱨᱮᱦᱚᱸ ᱟᱞᱮ ᱫᱚ ᱦᱟᱸᱜ ᱟᱞᱮ ᱱᱚᱛᱮ ᱨᱮᱱ ᱛᱤᱨᱞᱟᱹ ᱠᱚᱫᱚ ᱟᱹᱰᱤ ᱠᱚ ᱥᱟᱦᱚᱥ ᱜᱮᱭᱟ᱾
ᱦᱮᱸ ᱦᱮᱸ
ᱚ ᱚᱱᱮ ᱫᱚ ᱵᱟᱹᱧ ᱞᱟᱹᱭᱟ ᱡᱮ ᱯᱨᱟᱭ ᱜᱮᱠᱚ ᱦᱤᱨᱤᱤᱞᱭᱟ ᱠᱷᱛᱤᱤ ᱞᱟᱹᱭ ᱞᱮᱠᱷᱟᱱ ᱫᱚ ᱯᱨᱟᱭ ᱜᱮᱠᱚ ᱦᱤᱨᱤ ᱞᱮᱭᱟ᱾ ᱧᱮᱞ ᱧᱮᱞ ᱛᱟᱞᱮ ᱦᱮᱣᱟ ᱪᱟᱵᱟᱣ ᱟᱠᱟᱱᱟ᱾
ᱟᱫᱚ ᱟᱯᱮ ᱫᱚ ᱰᱤᱨ ᱴᱷᱤᱠ ᱧᱮᱞ ᱧᱟᱢ ᱠᱚᱣᱟᱯᱮ ᱟᱨ ᱵᱩᱨᱩ ᱨᱮᱫᱚ ᱵᱟᱢ ᱧᱮᱞ ᱧᱟᱢ ᱠᱚᱣᱟ ᱴᱟᱴᱠᱟ᱾
ᱦᱮᱸ ᱦᱮᱸ ᱦᱮᱸ ᱫᱟᱹᱲ ᱦᱚ ᱪᱮᱠᱟ ᱛᱮᱢ ᱫᱟᱹᱲᱼᱟ᱾
ᱦᱮᱸ ᱦᱮᱸ
ᱩᱥᱩᱞ ᱪᱟᱯᱚ ᱟᱫᱚ ᱟᱞᱮ ᱚᱱᱛᱮ ᱫᱚ ᱦᱟᱸᱜ ᱠᱚ ᱦᱟᱹᱛᱤ ᱫᱚ ᱦᱟᱸᱜ ᱦᱤᱨᱤ ᱫᱚᱠᱚ ᱦᱤᱨᱤ ᱞᱮᱭᱟ ᱯᱨᱟᱭ ᱜᱮ ᱟᱫᱚ ᱮᱱᱛᱮ ᱦᱩᱲᱩ ᱠᱚ ᱦᱩᱭᱩᱜ ᱜᱮᱛᱚ ᱮᱱᱮᱡ ᱫᱷᱟᱹᱱᱤᱡ ᱦᱤᱡᱩᱜ ᱜᱮᱭᱟ ᱟᱹᱠᱷᱚ ᱟᱹᱠᱷᱚ ᱯᱮ ᱧᱮᱞ ᱟᱠᱟᱫᱟ?
ᱦᱳᱭ ᱧᱮᱞ ᱟᱠᱟᱫ ᱜᱮᱭᱟᱞᱮ ᱟᱹᱠᱷᱚ ᱠᱚᱫᱚ ᱟᱞᱮ ᱥᱮᱫ ᱦᱚᱸ ᱠᱤᱪᱷᱩ ᱪᱟᱥ ᱵᱟᱲᱟᱭ ᱜᱮᱭᱟ ᱠᱚ ᱡᱟᱦᱟᱸᱭ ᱠᱚ ᱚᱱᱠᱟ ᱯᱩᱠᱷᱨᱤ ᱟᱲᱮ ᱠᱚᱨᱮ ᱡᱟᱦᱟᱸᱭᱟᱜ ᱪᱮᱫᱟᱜ
ᱦᱩᱸ ᱦᱩᱸ ᱚ ᱟᱹᱠᱷᱚ ᱦᱚᱸ ᱟᱞᱮ ᱛᱮ ᱡᱚᱢ ᱠᱚ ᱦᱤᱡᱩᱜ ᱜᱮᱭᱟ ᱛ ᱟᱪᱪᱷᱟ ᱴᱷᱤᱠᱟᱹᱱ ᱜᱮᱭᱟᱚ ᱯᱚᱨᱮ ᱨᱚᱯᱚᱲ ᱦᱩᱭᱩᱜᱼᱟ ᱦᱮᱸ
ᱦᱮᱸ ᱴᱷᱤᱠ ᱜᱮᱭᱟ